ᱦᱮᱞᱳ
ᱦᱮᱞᱳ ᱦᱮᱸ ᱵᱟᱵᱮᱱ ᱟᱸᱡᱚᱢᱮᱜᱼᱟ ᱟᱸᱡᱚᱢᱮᱜᱼᱟ ᱵᱮᱱ
ᱦᱮᱸ ᱟᱸᱡᱚᱢ ᱧᱟᱢ ᱫᱟᱞᱤᱧ ᱟᱵᱤᱱ ᱜᱮᱵᱮᱱ ᱟᱸᱡᱚᱢ ᱧᱟᱢ
ᱦᱮᱸ ᱟᱸᱡᱚᱢ ᱜᱮ ᱟᱸᱡᱚᱢ ᱜᱮ ᱟᱞᱤᱧ ᱦᱚᱸ ᱪᱮᱫ ᱵᱮᱱ ᱪᱮᱤᱠᱟᱹᱭᱟ?
ᱪᱮᱫ ᱜᱮ ᱵᱟᱝ ᱱᱚᱜᱼᱚᱱᱛᱮ ᱱᱟᱥᱮᱱᱟᱜ ᱢᱟᱴᱷ ᱥᱮᱫ ᱞᱤᱧ ᱦᱮᱡ ᱮᱱᱟ ᱟᱵᱤᱱ ᱜᱮ ᱪᱮᱫ ᱵᱤᱱ ᱪᱤᱠᱟᱹᱭᱮᱫᱟ?
ᱚ ᱪᱮᱫ ᱦᱚᱸ ᱵᱟᱝ ᱮᱢᱚᱱ ᱜᱮ ᱾
ᱦᱮᱸ
ᱢᱮᱱᱫᱟᱞᱤᱧ ᱱᱟᱯᱟᱭ ᱜᱮ ᱢᱮᱱᱟᱜ ᱵᱤᱱᱟ?
ᱦᱮᱸ ᱦᱮᱸ ᱦᱮᱸ ᱟᱞᱮ ᱫᱚ ᱱᱟᱯᱟᱭ ᱜᱮ ᱟᱵᱮᱱ ᱜᱮ?
ᱟᱹᱞᱤᱧ ᱦᱚᱸ ᱱᱟᱯᱟᱭ ᱜᱮ ᱚᱲᱟᱜ ᱠᱚᱨᱮᱱ?
ᱡᱚᱛᱚ ᱦᱚᱲᱜᱮ ᱱᱟᱯᱟᱭ ᱜᱮ ᱟᱯᱮ ᱜᱮ ᱵᱟᱝ ᱦᱟᱸᱜ?
ᱟᱯᱮ ᱜᱮ ᱵᱟᱝ? ᱟᱯᱮ ᱜᱮ ᱪᱮᱫ ᱞᱮᱠᱟ ᱢᱮᱱᱟᱜ ᱯᱮᱭᱟ?
ᱟᱞᱮ ᱦᱚᱸ ᱱᱟᱯᱟᱭ ᱜᱮ ᱢᱮᱱᱟᱜ ᱞᱮᱭᱟ᱾
ᱦᱮᱸ
ᱢᱚᱢ ᱨᱮᱱᱟ ᱨᱮᱥ ᱛᱮ
ᱟᱪᱪᱷᱟ ᱟᱪᱪᱷᱟ᱾
ᱢᱮᱱᱫᱟᱞᱤᱧ ᱚᱠᱟ ᱥᱮᱫ ᱨᱮ ᱢᱮᱱᱟᱜ ᱵᱮᱱ ᱛᱮ ᱚᱲᱟᱜ ᱨᱮᱜᱮ? ᱥᱮ ᱚᱱᱠᱟ ᱵᱟᱦᱨᱦ ᱥᱮᱫ ᱵᱮᱧᱪᱤ
ᱦᱮᱸ ᱵᱟᱨᱦᱮ, ᱵᱟᱨᱦᱮ ᱞᱤᱧ ᱩᱰᱩᱠ ᱟᱠᱟᱱᱟ᱾
ᱦᱩᱻᱸ ᱱᱮᱴᱚᱣᱟᱨᱠ ᱢᱚᱱᱮ ᱦᱚᱸᱭ ᱫᱚᱢᱮᱭ ᱰᱤᱥᱴᱟᱵ ᱮᱫ ᱜᱮᱭᱟ᱾
ᱦᱟᱸ ᱚ ᱟᱹᱰᱤ ᱠᱟᱡᱟᱠ ᱮ ᱰᱤᱥᱴᱟᱨᱵᱮᱫ ᱠᱟᱱ ᱦᱟᱭᱨᱮ᱾
ᱜᱮᱫ ᱮ ᱛᱷᱚᱲᱟ ᱢᱟᱱᱮ ᱵᱷᱟᱞᱤ ᱴᱷᱤᱠ ᱛᱮ ᱵᱟᱝ ᱟᱸᱡᱚᱢ ᱴᱷᱟᱹᱣᱠᱟ ᱠᱟᱱᱟ᱾
ᱟᱪᱪᱷᱟ ᱟᱹᱰᱤ ᱟᱸᱴ ᱜᱮ ᱰᱤᱥᱴᱟᱨᱵᱚᱜ ᱠᱟᱱᱟ ᱴᱟᱣᱟᱨ ᱜᱮ ᱦᱟᱭ ᱨᱮ᱾
ᱟᱯᱮ ᱚᱱᱛᱮ ᱛᱚᱵᱮ ᱴᱟᱣᱟᱨ ᱨᱮᱱᱟᱜ ᱯᱨᱚᱵᱞᱮᱢ ᱦᱩᱭᱩᱜ ᱛᱟᱦᱮᱱ ᱜᱮᱭᱟ?
ᱦᱮᱸ ᱟᱹᱰᱤ ᱫᱚᱢᱮ ᱟᱹᱰᱤ ᱟᱸᱴ ᱴᱟᱣᱟᱨ ᱨᱮᱱᱟᱜ ᱯᱨᱚᱵᱞᱮᱢ ᱜᱮ ᱦᱟᱭ ᱨᱮ ᱾
ᱟ ᱪᱮᱫ ᱠᱚᱵᱮᱱ ᱪᱤᱠᱟᱹᱭ ᱛᱟᱦᱮᱱ ᱜᱮᱭᱟ?
ᱪᱮᱫ ᱦᱚᱸ ᱵᱟᱝ ᱚᱱᱠᱟ ᱫᱚ ᱚᱲᱟᱜ ᱨᱮᱜᱮ᱾
ᱟᱞᱚᱜ ᱯᱟᱲᱦᱟᱹᱣ?
ᱦᱮᱸ ᱚᱞᱚᱜ ᱯᱟᱲᱦᱟᱣ ᱫᱚ ᱦᱩᱭᱩᱜ ᱠᱟᱱ ᱜᱮᱭᱟ, ᱦᱩᱭᱩᱜ ᱠᱟᱱ ᱜᱮᱭᱟ᱾
ᱱᱚᱝᱠᱟ ᱟᱵᱚ ᱡᱟᱦᱟᱸᱻ ᱡᱟᱦᱟᱸ ᱫᱚ ᱚᱞᱪᱤᱠᱤ ᱠᱟᱱ ᱪᱟᱞᱩ
ᱦᱮᱸ ᱦᱮᱸ ᱨᱚᱲ ᱵᱮᱱ᱾
ᱢᱮᱱᱫᱟᱞᱤᱧ ᱟᱵᱚ ᱱᱚᱣᱟ ᱡᱟᱱᱟᱢ ᱟᱲᱟᱝ ᱛᱮ ᱥᱮ ᱱᱚᱝᱠᱟ ᱵᱟᱝᱞᱟ ᱦᱤᱱᱫᱤ?
ᱦᱮ ᱡᱮᱱᱟᱨᱮᱞ ᱛᱮᱦᱚᱸ ᱟᱨ ᱚᱞᱪᱤᱠᱤ ᱛᱮᱦᱚᱸ᱾
ᱚ ᱛᱮ ᱱᱚᱝᱠᱟ ᱚᱱᱟ ᱦᱩ ᱟᱨ ᱱᱚᱝᱠᱟ ᱫᱚ ᱟᱯᱮ ᱟᱹᱛᱩ ᱱᱚᱝᱠᱟ ᱟᱛᱳ ᱨᱮ ᱚᱝᱠᱟ ᱚᱞᱪᱤᱠᱤ ᱤᱛᱩᱱᱟᱜ ᱥᱮᱬᱟ ᱢᱮᱱᱟᱜ ᱜᱮᱭᱟ?
ᱵᱟᱹᱱᱩᱜᱼᱟ ᱵᱟᱹᱱᱩᱜᱼᱟ᱾ ᱟᱹᱰᱤ ᱥᱟᱺᱜᱤᱧ ᱜᱮ ᱪᱟᱞᱟᱜ ᱡᱚᱲᱟ ᱟᱞᱮ ᱠᱷᱚᱱ ᱫᱚ᱾
ᱚᱸᱰᱮ ᱪᱮᱫ ᱞᱮᱠᱟ ᱱᱚᱝᱠᱟ, ᱯᱨᱟᱭᱢᱟᱨᱤ ᱤᱥᱠᱩᱞ ᱥᱮ ᱱᱚᱝᱠᱟ ᱦᱟᱭ ᱤᱥᱠᱩᱞ ᱠᱟᱱᱛᱮ?
ᱤᱥᱠᱩᱞ ᱯᱨᱟᱭᱢᱟᱨᱤ ᱜᱮ, ᱯᱨᱟᱭᱢᱟᱨᱤ ᱜᱮ᱾
ᱛᱚ ᱚᱸᱰᱮ ᱚᱱᱟ ᱯᱨᱟᱭᱢᱟᱨᱤ ᱤᱥᱠᱩᱞ ᱪᱮᱫᱞᱮᱠᱟ ᱢᱟᱱᱮ ᱢᱟᱪᱮᱫ ᱠᱚᱨᱮ ᱯᱚᱛᱚᱵ ᱠᱚᱨᱮᱻ ᱡᱟᱦᱟᱸ ᱮᱴᱠᱮᱴᱚᱬᱮ ᱠᱚ ᱦᱩᱭᱩᱜ ᱠᱟᱱᱟ ᱥᱮ ᱪᱮᱛᱟ? ᱦᱮᱸ? ᱦᱮᱞᱳ ᱢᱮᱱ ᱫᱟᱹᱧ ᱟᱸᱡᱚᱢᱮᱫᱟ? ᱦᱮᱞᱳ ᱜᱟᱛᱮ ᱦᱮᱞᱳ